ᱦᱮᱞᱳᱣ ᱦᱮᱞᱳᱣ
ᱦᱮᱞᱳᱣ
ᱦᱮᱸ ᱦᱮᱞᱳᱣ ᱡᱚᱦᱟᱨ ᱜᱮ
ᱦᱮᱸ ᱡᱚᱦᱟᱨ ᱜᱮ
ᱢᱮᱱᱫᱟᱞᱤᱧ ᱡᱮ ᱟᱯᱮ ᱥᱮᱫ ᱨᱮᱱᱟᱜ ᱟᱵᱚᱦᱟᱣᱟ ᱫᱚ ᱚᱠᱟᱞᱮᱠᱟ ᱱᱤᱛᱚᱜ ᱫᱚ
ᱱᱤᱛ ᱱᱤᱛ ᱫᱚ ᱵᱮᱥ ᱜᱮ ᱨᱤᱢᱤᱞ ᱫᱚ ᱢᱮᱱᱟᱜᱼᱟ ᱦᱚᱭᱛᱚ ᱨᱤᱢᱤᱞ ᱠᱟᱜ ᱜᱮᱭᱟ ᱠᱟᱜ ᱵᱮᱥ ᱜᱮ ᱫᱟᱜ ᱫᱚ ᱵᱟᱭ ᱫᱟᱜ ᱫᱟ ᱱᱤᱛ ᱫᱚ᱾ ᱟᱯᱮ ᱚᱱᱛᱮ ᱪᱮᱜ ᱞᱮᱠᱟ ᱟᱵᱚᱦᱟᱣᱟ ᱱᱤᱛ
ᱟᱞᱥᱮᱱᱟᱜ ᱟᱵᱚᱦᱟᱣᱟ ᱛᱮᱦᱮᱱ ᱫᱚ ᱟᱹᱰᱤ ᱵᱷᱟᱜᱤ ᱜᱮᱭᱟ ᱢᱟᱱᱮ ᱨᱤᱢᱤᱞ ᱟᱠᱟᱫᱟᱭ ᱫᱟᱜ ᱫᱚ ᱵᱟᱝ ᱧᱩᱨᱩᱜ ᱠᱟᱱᱟ ᱢᱟᱱᱮ ᱨᱮᱭᱟᱨ ᱜᱮ ᱦᱤᱥᱤᱫ ᱜᱮ ᱦᱚ ᱢᱟᱱᱮ
ᱦᱩᱸ
ᱪᱟᱞᱟᱜ ᱠᱟᱱᱟ ᱢᱟᱱᱮ ᱵᱩᱡᱷ ᱫᱟᱲᱮᱭᱟᱜ ᱠᱟᱱ ᱜᱮᱭᱟᱢ ᱛᱚ ᱟᱹᱛᱩᱜ ᱠᱟᱱᱟ ᱦᱤᱥᱤᱜ ᱦᱤᱥᱤᱜ ᱦᱚᱭ ᱚᱴᱟᱝᱚᱜ ᱠᱟᱱᱟ ᱟᱨᱠᱤ
ᱛᱟᱦᱮᱱᱟ ᱫᱟᱜ ᱞᱮᱫ ᱛᱮ ᱟᱯᱮ ᱚᱱᱛᱮ
ᱦᱮᱸ ᱫᱟᱜ ᱞᱮᱫ ᱜᱮᱭᱟᱭ ᱥᱮᱛᱟᱜ ᱜᱚᱴᱟ ᱫᱤᱱ ᱜᱮᱭ ᱫᱟᱜ ᱟᱠᱟᱫᱟ ᱟᱯᱮ ᱚᱱᱛᱮ ᱫᱚ
ᱟᱞᱮ ᱱᱚᱛᱮ ᱫᱚ ᱥᱮᱛᱟᱜ ᱫᱟᱜ ᱞᱮᱫᱟᱭ ᱱᱟᱥᱮᱭᱟᱜ ᱟᱨ ᱦᱚᱸᱜᱼᱚᱭ ᱟᱹᱭᱩᱵ ᱟᱹᱭᱩᱵ ᱥᱮᱱ ᱢᱟᱱᱮ ᱛᱟᱨᱟᱥᱤᱧ ᱥᱮᱱ
ᱚᱸ ᱦᱮᱸ ᱛᱟᱦᱚᱞᱮ ᱪᱮᱫ ᱞᱮᱠᱟᱯᱮ ᱛᱟᱦᱮᱸ ᱵᱟᱲᱟᱜ ᱠᱟᱱᱟ ᱚᱲᱟᱜ ᱥᱮᱫ ᱫᱚ
ᱱᱟᱯᱟᱭ ᱜᱮ ᱢᱮᱱᱟᱜ ᱞᱮᱭᱟ ᱱᱟᱯᱟᱭ ᱜᱮ ᱚᱲᱟᱜ ᱠᱚᱨᱮᱜᱮ ᱢᱮᱱᱟᱜ ᱞᱮᱭᱟ ᱟᱯᱮ ᱪᱮᱫ ᱞᱮᱠᱟ ᱢᱮᱱᱟᱜ ᱯᱮᱭᱟ, ᱪᱮᱫ ᱠᱚᱯᱮ ᱪᱤ ᱠᱟᱹ ᱵᱟᱲᱟᱭᱮᱫᱟ
ᱟᱞᱮ ᱦᱚᱸ ᱮ ᱵᱚᱸᱜᱟ ᱟᱥᱤᱨᱵᱟᱫᱽ ᱛᱮ ᱱᱟᱯᱟᱭ ᱜᱮ ᱢᱮᱱᱟᱜ ᱞᱮᱭᱟ ᱟᱨ ᱚᱲᱟᱜ ᱠᱚ ᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ
ᱚ
ᱟᱨ ᱪᱟᱥ ᱠᱟᱹᱢᱤ ᱫᱚ ᱪᱮᱫ ᱪᱟᱞᱟᱜ ᱠᱟᱱᱟ ᱱᱤᱛᱚᱜ ᱫᱚ ᱪᱮᱫ ᱠᱚᱯᱮ ᱪᱟᱥ ᱠᱟᱹᱢᱤᱭᱮᱫᱟ
ᱱᱤᱛ ᱫᱚ
ᱦᱩᱲᱩ ᱠᱚᱜᱮᱞᱮ ᱪᱟᱥᱫᱟ ᱦᱩᱲᱩᱞᱮ ᱨᱚᱦᱚᱭ ᱵᱟᱲᱟᱭᱮᱫᱟ
ᱦᱚᱸ
ᱦᱩᱲᱩ ᱠᱚᱜᱮᱞᱮ ᱨᱚᱦᱚᱭ ᱵᱟᱲᱟᱭᱮᱫᱟ, ᱟᱯᱮ ᱫᱚ ᱪᱮᱫ ᱠᱚᱯᱮ ᱪᱟᱥ ᱵᱟᱲᱟᱭᱮᱫᱟ
ᱟᱞᱮ ᱫᱚ‌ ᱮᱸᱜ ᱦᱩᱲᱩ ᱠᱩ ᱨᱚᱦᱚᱭ ᱪᱟᱞᱟᱜ ᱠᱟᱱ ᱛᱟᱞᱮᱭᱟ ᱦᱮᱸᱻ ᱥᱟᱶᱛᱮ ᱢᱟᱱᱮ ᱥᱟᱠ ᱥᱚᱵᱡᱤ ᱠᱚᱞᱮ ᱪᱟᱥ ᱟᱠᱟᱫᱟ ᱵᱤᱵᱷᱤᱱᱱᱚ ᱨᱚᱠᱚᱢ ᱥᱚᱵᱡᱤ ᱞᱮ ᱞᱟᱜᱟᱣ ᱠᱟᱫᱟ ᱛᱚ ᱱᱚᱣᱟ ᱠᱚ ᱟᱵᱟᱨ ᱟᱞᱮ ᱥᱩᱢᱩᱝ ᱫᱚ ᱵᱟᱝ ᱟᱨᱦᱚᱸ ᱟᱠᱷᱨᱤᱧ ᱫᱟᱞᱮ ᱦᱩᱸ
ᱪᱮᱫ ᱞᱮᱠᱟ ᱢᱮᱱᱟᱜ ᱠᱚᱛᱮ ᱚᱲᱟᱜ ᱦᱚᱲ ᱠᱚ
ᱦᱩᱸ, ᱚᱲᱟᱜ ᱦᱚᱲ ᱠᱚᱫᱚ ᱱᱟᱯᱟᱭ ᱜᱮ ᱢᱮᱱᱟᱜ ᱠᱚᱣᱟ ᱟᱯᱮ ᱠᱩᱜᱤ ᱚᱠᱟᱞᱮᱠᱟ
ᱟᱞᱮ ᱦᱚᱸ ᱱᱟᱯᱟᱭ ᱜᱮ ᱢᱮᱱᱟᱜ ᱞᱮᱭᱟ ᱟᱨ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ
ᱦᱮᱸ ᱥᱮ ᱡᱚᱢ ᱧᱩ ᱫᱚ ᱦᱩᱭ ᱠᱟᱱ ᱛᱟᱯᱮᱭᱟ ᱥᱮ ᱵᱟᱝ
ᱦᱮᱸ ᱡᱚᱢ ᱧᱩ ᱠᱚ ᱦᱩᱭ ᱟᱠᱟᱱᱟ, ᱟᱯᱮ ᱯᱮ ᱡᱚᱢ ᱧᱩ ᱵᱟᱲᱟ ᱠᱮᱫᱟ
ᱦᱩᱸ ᱡᱚᱢ ᱧᱩ ᱫᱚ ᱦᱩᱭ ᱵᱟᱲᱟᱭᱮᱱ ᱛᱟᱞᱮᱭᱟ ᱦᱩᱭ ᱵᱟᱲᱟ ᱠᱟᱛᱮᱫ ᱜᱤᱛᱤᱡ ᱡᱤᱨᱟᱹᱣ ᱠᱟᱱᱟᱞᱮ ᱱᱤᱛᱚᱜ ᱫᱚ
ᱚ
ᱪᱮᱫ ᱞᱮ ᱪᱤᱠᱟᱹᱭᱟ ᱡᱤᱨᱟᱹᱜ ᱦᱩᱭᱩᱜ ᱠᱟᱱᱟ ᱡᱚᱢ ᱵᱟᱲᱟ ᱠᱟᱛᱮᱫ ᱟᱯᱮ ᱫᱚ
ᱟᱞᱮ ᱦᱚᱸ ᱡᱚᱢ ᱵᱟᱲᱟ ᱦᱩᱭ ᱠᱟᱛᱮᱜ ᱟᱞᱮ ᱦᱚᱸᱞᱮ ᱡᱤᱨᱟᱹᱣ ᱵᱟᱲᱟᱜ
ᱦᱩᱸ ᱢᱟᱱᱮ ᱟᱯᱮ ᱥᱮᱫ ᱫᱚ ᱢᱟᱱᱮ ᱵᱚᱪᱷᱚᱨ ᱨᱮᱫᱚ ᱛᱤᱱ ᱵᱟᱨ ᱜᱮᱯᱮ ᱪᱟᱥᱟ ᱟᱯᱮ ᱫᱚ
ᱟᱞᱮ ᱫᱚ ᱵᱚᱪᱷᱚᱨ ᱨᱮ ᱵᱟ ᱵᱟᱨ ᱫᱚᱢ ᱞᱮ ᱪᱟᱥ ᱟᱞᱮ ᱵᱚᱪᱷᱚᱨ ᱨᱮ
ᱪᱮᱫ ᱠᱚ ᱚᱱᱟ ᱫᱚ ᱯᱮ ᱪᱟᱥ ᱟᱵᱟᱫᱽ ᱜᱮᱭᱟ
ᱛᱤᱱ ᱫᱚᱢ ᱯᱮ ᱪᱟᱥᱟ, ᱦᱮᱸ
ᱢᱮᱱᱫᱟᱞᱮ ᱟᱯᱮ ᱚᱱᱟ ᱠᱚᱫᱚ ᱢᱟᱱᱮ ᱪᱮᱫ ᱪᱮᱫ ᱠᱚᱯᱮ ᱪᱟᱥᱟ ᱚᱱᱟ ᱵᱚᱪᱷᱚᱨ ᱨᱮ ᱵᱟᱨ ᱫᱚᱢ ᱯᱮ ᱞᱟᱹᱭ ᱠᱮᱫ ᱫᱚ ᱚᱱᱟ ᱪᱮᱫ ᱪᱮᱫ ᱠᱚᱯᱮ ᱪᱟᱥᱟ
ᱩᱸ, ᱟᱞᱮ ᱢᱟᱛᱚ ᱦᱩᱲᱩ ᱜᱮᱞᱮ ᱪᱟᱥᱟ ᱛᱚ ᱦᱩᱲᱩ ᱢᱤᱫ ᱵᱚᱪᱷᱚᱨ ᱨᱮ ᱵᱟᱨ ᱫᱚᱚᱢ ᱞᱮ ᱪᱟᱥᱟ ᱢᱤᱫᱴᱟᱝ ᱫᱚ ᱟᱢᱚᱱ ᱞᱮ ᱪᱟᱥᱟ ᱟᱨ ᱢᱤᱫᱴᱟᱝ ᱫᱚ ᱵᱚᱨᱚ ᱞᱮ ᱪᱟᱥᱟ
ᱦᱚᱸ ᱦᱩᱲᱩ ᱜᱮ ᱵᱟᱝ
ᱦᱳᱭ
ᱦᱩᱸ ᱵᱷᱟᱜᱽᱜᱚ ᱵᱷᱟᱜᱤ
ᱦᱮᱸ ᱟᱯᱮ ᱫᱚ
ᱟᱞᱮ ᱫᱚ ᱟᱭᱢᱟ ᱠᱤᱪᱷᱩᱞᱮ ᱪᱟᱥ ᱜᱮᱭᱟ ᱦᱮᱸ, ᱟᱞᱮᱥᱮᱫ ᱫᱚ ᱢᱟᱱᱮ ᱯᱟᱴ ᱦᱚᱸᱠᱚ ᱪᱟᱥᱟ ᱛᱟᱯᱚᱨ ᱟᱪᱷᱮ ᱜᱩᱦᱩᱢ ᱦᱚᱸ, ᱡᱚᱸᱰᱨᱟ ᱦᱚᱸ, ᱦᱩᱲᱩ ᱦᱚᱸ ᱦᱮᱸ ᱱᱚᱣᱟ ᱠᱚᱠᱚ ᱪᱟᱥ ᱜᱮᱭᱟ ᱛᱟᱯᱚᱨ ᱥᱟᱶᱛᱮ, ᱵᱤᱵᱷᱤᱱᱱᱚ ᱨᱚᱠᱚᱢ ᱥᱟᱠᱥᱚᱵᱽᱡᱤ ᱥᱚᱵᱽᱡᱤ ᱛᱟᱦᱮᱱ ᱠᱟᱱᱟ ᱡᱮᱞᱮᱠᱟ ᱟᱞᱩ, ᱴᱚᱢᱟᱴᱳ ᱵᱮᱸᱜᱟᱲ, ᱡᱷᱤᱸᱜᱟᱹ ᱯᱚᱴᱚᱞ, ᱱᱚᱣᱟ ᱠᱚ ᱟᱨᱠᱤ ᱦᱩᱸ ᱥᱮ ᱨᱟᱥᱩᱱ, ᱯᱤᱸᱭᱟᱡᱽ ᱱᱚᱣᱟ ᱦᱚᱸ ᱦᱟᱠᱩ ᱠᱚᱞᱮ ᱨᱟᱥᱮᱭᱟ ᱾ ᱢᱟᱱᱮ ᱟᱞᱮ ᱥᱮᱱᱟᱜ ᱟᱞᱮ ᱥᱮᱫ ᱫᱚ ᱚᱱᱮ ᱟᱞᱮ ᱥᱮᱱᱟᱜ ᱢᱟᱱᱮ ᱚᱱᱟ ᱚᱛ ᱫᱚ ᱢᱟᱱᱮ ᱤᱭᱟᱹ ᱢᱟᱱᱮ ᱢᱟᱱᱮ ᱟᱞᱮ ᱥᱮᱱᱟᱜ ᱚᱛ ᱨᱮᱫᱚ ᱢᱟᱱᱮ ᱪᱮᱫ ᱤᱧ ᱞᱟᱹᱭᱟ ᱢᱟᱱᱮ ᱠᱚᱢ, ᱞᱮᱭᱟᱨ ᱨᱮ ᱫᱟᱜ ᱛᱚ ᱚᱱᱟᱛᱮ ᱚᱛ ᱴᱟᱜ ᱢᱟᱱᱮ ᱤᱭᱟᱹ ᱛᱟᱦᱮᱱᱟ ᱡᱮᱠᱤ ᱨᱚᱥᱟᱞ ᱜᱮᱭᱟ ᱾ ᱟᱹᱰᱤ ᱵᱷᱟᱜᱮ ᱦᱳᱭᱳᱜᱼᱟ ᱾
ᱟᱪᱪᱷᱟ ᱟᱯᱮ ᱚᱱᱛᱮ ᱞᱟᱹᱭ ᱠᱮᱫ ᱫᱚᱵᱤᱱ ᱡᱚᱱᱰᱨᱟ ᱯᱮ ᱪᱟᱥ ᱜᱮᱭᱟ ᱚᱱᱟᱫᱚ ᱚᱠᱟᱞᱮᱠᱟ? ᱪᱟᱥ ᱦᱩᱭᱩᱜ ᱜᱮᱛᱮ ᱡᱚᱱᱰᱨᱟ ᱫᱚ ᱵᱟᱹᱞᱤᱧ ᱵᱟᱲᱟᱭᱟ ᱛᱚ ᱟᱞᱤᱧ ᱢᱟ ᱚᱠᱟᱞᱮᱠᱟ ᱫᱟᱨᱮ ᱦᱩᱭᱩᱜ-ᱟ ᱾
ᱟᱫᱚ ᱡᱚᱱᱰᱨᱟ ᱡᱚᱱᱰᱨᱟ ᱵᱚᱞᱛᱮ ᱢᱟᱱᱮ ᱦᱮᱸ ᱤᱛᱟᱹ ᱦᱮ ᱚᱱᱟ ᱤᱛᱟᱹ ᱤᱛᱟᱹ ᱧᱟᱢᱚᱜᱼᱟ ᱯᱮᱠᱮᱴ ᱨᱮᱱᱟᱜ, ᱛᱚ ᱚᱱᱟ ᱚᱱᱟ ᱢᱤᱫᱴᱮᱱ ᱫᱟᱱᱟ ᱜᱮ ᱛᱮ ᱨᱚᱦᱚᱭ ᱤᱫᱤᱭ ᱦᱩᱭᱩᱜᱼᱟ, ᱢᱤᱫᱴᱮᱡ ᱫᱟᱱᱟ ᱠᱟᱛᱮᱢ ᱨᱚᱦᱚᱭ ᱤᱫᱤᱭᱟ ᱛᱚ ᱚᱱᱟᱜᱮ ᱛᱟᱯᱚᱨ ᱠᱟᱹᱴᱤᱡ ᱠᱟᱹᱴᱤᱡ ᱦᱩᱭᱩᱜᱼᱟ ᱚᱱᱟᱜᱮ ᱞᱟᱹᱴᱩᱜᱼᱟ ᱛᱟᱯᱚᱨ ᱫᱚ ᱛᱟᱯᱚᱨ ᱵᱤᱵᱷᱤᱱᱱᱚ ᱨᱚᱠᱚᱢ ᱥᱟᱨ ᱠᱚ ᱮᱢᱟᱣ ᱟᱭ ᱠᱷᱟᱡ ᱜᱮ ᱡᱚᱛᱱᱚ ᱦᱩᱭᱩᱜᱼᱟ ᱟᱨᱠᱤ᱾ ᱛᱟᱯᱚᱨ ᱠᱷᱟᱡ ᱜᱮ ᱦᱩᱭᱩᱜᱼᱟ ᱡᱚᱱᱰᱨᱟ, ᱡᱚᱱᱰᱨᱟ ᱨᱮ ᱚᱱᱠᱟ ᱟᱨᱠᱤ ᱚᱱᱟ ᱨᱚᱦᱚᱭ ᱦᱩᱭᱩᱜᱼᱟ ᱚᱱᱟ ᱫᱚ ᱟᱨᱠᱤ᱾ ᱦᱩᱸ᱾
ᱱᱤᱛ ᱫᱚ ᱛᱟᱦᱚᱞᱮ ᱪᱮᱫ ᱯᱮ ᱨᱚᱦᱚᱭ ᱟᱠᱟᱫ ᱛᱮ?
ᱛᱚ ᱱᱤᱛ ᱫᱚ ᱦᱩᱲᱩ ᱞᱮ ᱨᱚᱦᱚᱭ ᱮᱫᱟ᱾ ᱦᱩᱲᱩ ᱞᱮ ᱡᱮᱢᱱᱮ ᱦᱩᱲᱩ ᱞᱮ ᱨᱚ ᱢᱟᱱᱮ ᱜᱮᱫ ᱟᱞᱮ᱾ ᱦᱩᱲᱩ ᱜᱮᱫ ᱛᱚᱨᱟ ᱮᱠᱫᱚᱢ ᱥᱤ ᱟᱫᱟᱞᱮ᱾ ᱥᱤᱭᱟᱹᱜ ᱮᱠᱫᱚᱢ ᱥᱤᱭᱟᱹᱜ ᱛᱚᱨᱟ ᱛᱟᱯᱚᱨ ᱤᱭᱟᱹ ᱨᱚᱦᱚᱭ ᱞᱮ ᱥᱟᱹᱨᱫᱤᱜᱼᱟ᱾ ᱡᱚᱱᱰᱨᱟ, ᱠᱮᱫᱟᱢ ᱟᱨᱚ ᱚᱠᱚᱭ ᱫᱚ ᱦᱩᱲᱩ ᱜᱮᱫ ᱠᱮᱛᱮᱫ᱾ ᱫᱷᱟᱨᱟᱣ ᱠᱟᱢ ᱮᱴᱟᱜ ᱡᱤᱱᱤᱥ ᱠᱚ ᱮᱢᱟ ᱜᱩᱦᱩᱢ ᱠᱚ ᱮᱨᱟ ᱚᱠᱚᱭ ᱠᱚᱫᱚ᱾ ᱚᱠᱚᱭ ᱠᱚᱫᱚ ᱯᱟᱴ ᱠᱚᱠᱚ ᱞᱟᱜᱟᱣᱼᱟ, ᱟᱨ ᱥᱟᱠᱼᱥᱚᱵᱽᱡᱤ ᱢᱟ ᱟᱱᱟᱢᱟ ᱢᱮᱱᱟᱜ ᱜᱤ᱾ ᱚᱝᱠᱟ᱾
ᱯᱟᱴ ᱦᱚᱸᱠᱚ ᱪᱟᱥ ᱜᱮᱭᱟ ᱟᱯᱮ ᱚᱱᱛᱮ᱾
ᱦᱩᱸ ᱯᱟᱴ ᱦᱚᱠᱚ ᱪᱟᱥ ᱜᱮᱭᱟ᱾ ᱯᱟᱴ ᱯᱮ ᱧᱮᱞ ᱠᱟᱜᱼᱟ ᱚᱠᱟ ᱞᱮᱠᱟ ᱠᱚ ᱪᱟᱥᱟ?
ᱵᱟᱝ, ᱯᱟᱴ ᱫᱚ ᱟᱸᱡᱚᱢ ᱛᱮᱫ ᱞᱤᱧ ᱟᱸᱡᱚᱢ ᱟᱠᱟᱫᱟ᱾ ᱚᱱᱟ ᱤᱫᱤ ᱠᱟᱛᱮᱫ ᱫᱚ ᱦᱟᱸᱜ ᱫᱷᱟᱨᱚᱱᱟ ᱫᱚ ᱵᱟᱹᱱᱩᱜᱼᱟ ᱚᱱᱠᱟ ᱞᱮᱠᱟ᱾ ᱵᱟᱝ ᱵᱟ ᱟᱨ ᱫᱟᱨᱮ ᱦᱚᱸ ᱚᱠᱟᱞᱮᱠᱟ ᱦᱩᱭᱩᱜᱼᱟ ᱚᱱᱟ ᱦᱚᱸ ᱵᱟᱹᱞᱤᱧ ᱵᱟᱰᱟᱭᱟ᱾
ᱚᱱᱟ ᱫᱚᱠᱚ ᱤᱭᱟᱹ, ᱮᱨᱟ ᱮᱨ᱾ ᱚᱱᱟ ᱫᱚᱠᱚ ᱚᱱᱟ ᱠᱚ ᱮᱨᱟ ᱵᱩᱡᱷ ᱠᱮᱫᱟ ᱵᱮᱱ ᱢᱟᱱᱮ ᱥᱤᱭᱟᱠᱚ ᱠᱷᱮᱛ ᱴᱟᱜ ᱢᱟᱱᱮ ᱥᱤᱭᱟᱹᱜ᱾ ᱠᱟᱛᱮ ᱠᱚ ᱫᱚᱦᱚᱭᱟ, ᱛᱟᱯᱚᱨ ᱠᱚ ᱮᱨᱟ ᱮᱨ᱾ ᱮᱨ ᱵᱮᱱ ᱵᱩᱡᱟ ᱛᱚ?
ᱦᱮᱸ ᱞᱤᱧ ᱵᱩᱡ ᱜᱮᱭᱟ ᱮᱨ ᱫᱚ᱾
ᱟᱨ ᱟᱯᱮᱥᱮᱫ ᱫᱚ ᱚᱱᱠᱟ ᱫᱚᱠᱚ ᱞᱟᱜᱟᱣᱼᱟ ᱯᱷᱚᱥᱚᱞ ᱫᱚ ᱦᱟᱝ ᱚᱱᱟ ᱠᱚ ᱯᱷᱚᱥᱚᱞ ᱠᱚᱫᱚ ᱵᱟᱠᱚ ᱞᱟᱜᱟᱣᱼᱟ ᱟᱯᱮ ᱥᱮᱫ ᱫᱚ?
ᱦᱮᱸ᱾ ᱵᱟᱝᱟ, ᱟᱞᱮ ᱱᱚᱛᱮ ᱫᱚ ᱚᱱᱮᱧ ᱞᱟᱹᱭ ᱠᱮᱫ ᱫᱚ ᱦᱩᱲᱩ ᱜᱮᱠᱚ ᱨᱚᱦᱚᱭᱟ᱾ ᱛᱟᱦᱚᱞᱮ ᱚᱱᱟ ᱯᱟᱴ ᱫᱚ ᱮᱨ ᱟᱠᱚ ᱛᱟᱨᱯᱚᱨ ᱚᱱᱟ ᱫᱟᱨᱮ ᱞᱮᱱᱠᱷᱟᱱ ᱟᱫᱚ ᱚᱱᱟ ᱫᱚ ᱚᱠᱟ ᱞᱮᱠᱟ ᱠᱚ ᱤᱨ ᱟᱠᱚ?
ᱵᱟᱝ ᱵᱟᱝ ᱚᱱᱟ ᱫᱟᱨᱮᱼᱟ ᱛᱚᱠᱷᱚᱱ ᱞᱟᱹᱴᱩᱧ ᱟᱫᱷᱨᱟᱣ ᱠᱚ ᱦᱮᱸ᱾ ᱚᱱᱟ ᱫᱷᱟᱨᱟ ᱠᱷᱚᱢ ᱵᱚᱭᱚᱥ ᱛᱩᱢᱟᱹᱱ ᱚᱱᱟ ᱫᱟᱨᱤ ᱨᱮᱱᱟᱜ ᱛᱚ ᱚᱱᱟ ᱫᱚᱠᱚ ᱜᱮᱫᱼᱟ ᱩᱱ ᱡᱚᱠᱷᱚᱡ ᱜᱳᱲᱟ ᱨᱮᱠᱚ ᱜᱮᱫᱼᱟ ᱮᱠᱫᱚᱢ ᱞᱟᱛᱟᱨ ᱛᱟᱹᱨ ᱨᱮ᱾ ᱜᱳᱲᱟ ᱨᱮ ᱜᱮᱫ ᱠᱟᱛᱮᱜ ᱛᱟᱨᱯᱚᱨ ᱠᱚ ᱟᱹᱴᱤᱭᱟᱠᱚ ᱦᱮᱸ᱾ ᱟᱹᱴᱤ ᱠᱟᱛᱮᱫ ᱟᱹᱜᱩᱭᱟ ᱛᱟᱨᱯᱚᱨ ᱜᱟᱰᱟ ᱨᱮ ᱵᱟᱝᱠᱟᱡ ᱢᱟᱱᱮ ᱯᱩᱠᱷᱨᱤ ᱠᱚᱨᱮ ᱦᱮᱸ᱾ ᱢᱟᱱᱮ ᱢᱚᱸᱡ ᱜᱤᱠᱚ ᱡᱚᱵᱮᱭᱟ ᱟᱵᱟᱨ ᱢᱚᱸᱡ ᱜᱮ ᱚᱱᱟ ᱨᱮᱱᱟᱜ ᱢᱟᱱᱮ ᱡᱤᱞᱤᱧ ᱛᱮ ᱚᱱᱟ ᱢᱚᱸᱡ ᱠᱚ ᱤᱭᱟᱹᱭᱟ ᱪᱟᱹᱠᱤ ᱠᱟᱛᱮ ᱠᱚ ᱫᱚᱦᱚᱭᱟ᱾ ᱥᱮᱛᱟᱜ ᱨᱮ ᱢᱟᱱᱮ ᱟᱰᱤ ᱵᱷᱟᱛᱨᱟ᱾ ᱥᱤᱭᱟᱜ ᱢᱟ, ᱥᱤᱭᱟ ᱠᱟᱛᱮᱜ ᱢᱟ ᱛᱟᱯᱚᱨ ᱚᱱᱟ ᱯᱟᱴ ᱵᱮᱱᱟᱜ ᱠᱟᱱᱟ ᱥᱮ᱾ ᱩᱱ ᱡᱚᱠᱷᱚᱡ ᱤᱥᱤᱱ ᱢᱟᱱᱮ ᱩᱱ ᱡᱚᱠᱷᱚᱡ ᱠᱚ ᱥᱚᱵᱚᱫᱟ ᱥᱚᱵᱚᱜ ᱠᱟᱛᱮ ᱢᱟᱱᱮ ᱡᱟᱹᱲᱤ ᱠᱚ ᱛᱩᱫᱟ ᱚᱸᱰᱮ ᱫᱚ ᱢᱚᱸᱡ ᱜᱤ᱾ ᱩᱱᱠᱩᱣᱟᱜ ᱯᱟᱴ ᱠᱚ ᱤᱭᱟᱹᱜ ᱠᱟᱱᱟ ᱚᱱᱟ ᱤᱭᱟᱹ ᱚᱱᱟ ᱠᱩ ᱛᱤᱜᱤ ᱢᱟ ᱵᱟᱵᱮᱨ ᱛᱮᱭᱟᱨᱚᱜ ᱠᱟᱱᱟ ᱵᱤᱵᱷᱤᱱᱱᱚ ᱨᱚᱠᱚᱢ ᱡᱤᱱᱤᱥ ᱛᱮᱭᱟᱨᱚᱜ ᱠᱟᱱᱟ ᱯᱟᱴ
ᱚᱱᱟ ᱯᱟᱴ ᱛᱮᱜᱮ
ᱦᱮᱸ ᱵᱤᱵᱷᱤᱱᱱᱚ ᱨᱚᱠᱚᱢ ᱵᱟᱵᱮᱨ ᱟᱭᱢᱟ ᱨᱚᱠᱚᱢ ᱡᱤᱱᱤᱥ ᱢᱮᱱᱟᱜ ᱠᱟᱱᱟ ᱯᱟᱴ ᱛᱮ ᱨᱤᱥᱟᱨᱡᱽ ᱵᱮᱱ ᱦᱟᱸᱜ ᱵᱮᱱ ᱵᱩᱡᱽ ᱫᱟᱲᱮᱭᱟᱜ-ᱟ ᱢᱟᱱᱮ ᱯᱟᱴ ᱠᱚᱛᱮ ᱪᱮᱫ ᱠᱚ ᱡᱤᱱᱤᱥ ᱦᱩᱭᱩᱜ-ᱟ
ᱚᱱᱟ ᱵᱟᱵᱮᱨ
ᱵᱟᱵᱮᱨ ᱠᱚ ᱵᱮᱱᱟᱣᱟ ᱛᱚ ᱯᱟᱴ ᱨᱮᱭᱟᱜ ᱠᱟᱴ ᱨᱮᱭᱟᱜ ᱵᱟᱵᱮᱨ ᱟᱨᱚ ᱵᱤᱵᱷᱤᱱᱱᱚ ᱨᱚᱠᱚᱢ ᱡᱤᱱᱤᱥ ᱵᱮᱱᱟᱜ ᱠᱟᱱᱟ ᱱᱚᱣᱟ ᱮᱸ ᱯᱟᱴ ᱫᱟᱨᱟᱭ ᱛᱮ
ᱪᱮᱫ ᱮᱢ ᱞᱟᱹᱭ ᱫᱟ ᱠᱚ ᱡᱚᱢ ᱜᱮᱭᱟ ᱥᱮ ᱪᱮᱫ
ᱦᱮᱸ ᱡᱚᱢ ᱜᱮᱭᱟ ᱠᱚ ᱛᱚ ᱯᱟᱴ ᱟᱲᱟᱜ ᱟᱨ ᱟᱵᱮᱱ ᱫᱚ ᱦᱮᱸ ᱟᱵᱮᱱ ᱫᱚ ᱪᱮᱫ ᱠᱚᱵᱮᱱ ᱪᱮᱠᱟ ᱵᱟᱲᱟᱭ ᱛᱮ?
ᱟᱹᱞᱤᱧ ᱫᱚ ᱯᱟᱲᱦᱟᱣ ᱵᱟᱲᱟᱜ ᱠᱟᱱᱟ ᱞᱤᱧ ᱟᱹᱞᱤᱧ ᱫᱚ ᱱᱤᱛ ᱫᱚ
ᱯᱟᱲᱦᱟᱜ ᱠᱟᱱᱟᱢ ᱠᱚᱞᱮᱡᱚᱜ ᱠᱟᱱᱟ ᱵᱮᱱ ᱦᱟᱝ
ᱦᱳᱭ ᱠᱚᱞᱮᱡᱚᱜ ᱠᱟᱱᱟ ᱞᱤᱧ ᱟᱹᱵᱮᱱ ᱫᱚ
ᱦᱮᱸ ᱟᱹᱞᱤᱧ ᱦᱚᱸ ᱞᱤᱧ ᱠᱚᱞᱮᱡᱚᱜ ᱠᱟᱱᱟ ᱢᱟᱱᱮ
ᱚ
ᱡᱤᱭᱚᱱ ᱨᱮᱫᱚ ᱢᱤᱫ ᱫᱷᱟᱣ ᱫᱚ ᱯᱟᱲᱦᱟᱣ ᱫᱚ ᱞᱟᱹᱠᱛᱤ ᱠᱟᱱᱟ ᱟᱨᱠᱤ ᱯᱟᱲᱦᱟᱣ ᱫᱚ ᱥᱚᱵᱽ ᱥᱚᱢᱚᱭ ᱵᱟᱝ ᱦᱤᱡᱩᱜ-ᱟ᱾ ᱚᱱᱟ ᱫᱚ
ᱦᱳᱭ
ᱦᱮᱸ ᱱᱤᱭᱟᱹ ᱩᱢᱮᱨ ᱨᱮᱜᱮ ᱯᱟᱲᱦᱟᱣ ᱫᱚ ᱫᱚᱨᱠᱟᱨ ᱯᱚᱨᱮ ᱫᱚ ᱟᱨ ᱯᱟᱲᱦᱟᱣ ᱫᱟᱲᱮᱜ ᱟᱜᱮ ᱦᱚᱲ ᱫᱚ ᱵᱟᱢ ᱯᱟᱲᱦᱟᱣ ᱫᱟᱲᱮᱭᱟᱜ-ᱟ ᱦᱳᱭ ᱥᱮ
ᱦᱳᱭ ᱦᱮᱸ ᱯᱟᱲᱦᱟᱣ ᱫᱚ ᱢᱤᱫ ᱡᱷᱤᱠᱟ ᱜᱮ
ᱢᱤᱫ ᱡᱷᱤᱠᱟ ᱜᱮ ᱥᱩᱡᱳᱠ ᱧᱟᱢᱚᱜ-ᱟ ᱯᱚᱨᱮ ᱛᱮ ᱵᱟᱢ ᱥᱩᱡᱳᱠᱟ ᱡᱩᱫᱤᱢ ᱵᱟᱯ ᱵᱟᱯᱞᱟᱜ-ᱟ ᱯᱚᱨᱮ ᱫᱚ ᱵᱟᱢ ᱯᱟᱲᱦᱟᱣ ᱫᱟᱲᱮᱭᱟᱜ-ᱟ ᱥᱮ ᱚᱱᱠᱟ ᱫᱚ ᱦᱟᱡᱟᱨ ᱦᱚᱞᱮᱣ ᱡᱟᱦᱟᱸ ᱞᱮᱠᱟ ᱚᱱᱠᱟ ᱠᱚ ᱵᱟᱯᱞᱟ ᱠᱟᱛᱮ ᱠᱚ ᱯᱟᱲᱦᱟᱜ ᱠᱟᱱ ᱢᱟᱱᱮ ᱚᱱᱠᱟ ᱫᱚ ᱯᱟᱲᱦᱟᱣ ᱵᱟᱝ ᱦᱩᱭᱩᱜ-ᱟ ᱤᱱᱠᱷᱟᱹᱡ ᱫᱚ
ᱟᱫᱚᱨᱚ ᱯᱟᱲᱦᱟᱜ ᱫᱚ ᱠᱚᱱᱚ ᱠᱟᱨᱚᱱ ᱛᱮᱢ ᱵᱟᱹᱜᱤ ᱠᱮᱫᱟ ᱛᱟᱨᱯᱚᱨᱮ ᱫᱚ ᱟᱨᱚ ᱯᱟᱲᱦᱟᱣ ᱨᱩᱣᱟᱹᱲᱚᱜ ᱫᱚ ᱥᱚᱢᱵᱷᱚᱵ ᱦᱚᱸ ᱵᱟᱝ ᱠᱟᱱᱟ ᱾
ᱪᱟᱸᱱᱟ ᱾
ᱟᱨ ᱱᱚᱛᱮ ᱡᱚᱠᱷᱚᱱ ᱥᱩᱡᱳᱜᱽ ᱢᱮᱱᱟᱜ-ᱟ ᱚᱱᱟ ᱥᱩᱡᱳᱜᱽ ᱠᱟᱹᱢᱤ ᱨᱮ ᱞᱟᱜᱟᱣ ᱩᱪᱤᱛ ᱾
ᱦᱮᱸ ᱮᱠᱫᱚᱢ ᱥᱚᱴᱷᱤᱠ ᱥᱟᱹᱨᱤ ᱠᱟᱛᱷᱟ ᱵᱮᱱ ᱞᱟᱹᱭ ᱠᱟᱜ-ᱟ ᱾